ᱦᱮᱞᱳ
ᱦᱳᱭ ᱜᱚᱝᱠᱮ ᱡᱚᱦᱟᱨ ᱜᱮ᱾
ᱦᱳᱭ ᱜᱚᱢᱠᱮ ᱡᱚᱦᱟᱨ᱾
ᱨᱚᱲ ᱠᱟᱹᱴᱤᱡᱽ ᱟᱥᱛᱮ ᱧᱚᱜ ᱟᱸᱡᱚᱢᱚᱜ ᱠᱟᱱᱟ ᱛᱷᱚᱲᱟ ᱡᱳᱨ ᱧᱚᱜ ᱨᱚᱲ ᱢᱮ
ᱡᱟᱦᱟᱨ ᱜᱮ ᱜᱚᱝᱠᱮ
ᱦᱮᱸ ᱫᱚᱢᱮ ᱟᱥᱛᱮ ᱟᱸᱡᱚᱢᱚᱜ ᱠᱟᱱᱟ ᱨᱚᱲ
ᱦᱮᱞᱳ
ᱦᱮᱸ
ᱱᱤᱛᱚᱜ ᱟᱸᱡᱚᱢᱚᱜ ᱠᱟᱱᱟ
ᱦᱮᱸ ᱟᱨ ᱛᱷᱚᱲᱟ ᱟᱨ ᱛᱷᱚᱲᱟ ᱡᱳᱨ ᱧᱚᱜ ᱨᱚᱲ ᱢᱮ
ᱦᱮᱞᱳ
ᱦᱮᱸ ᱱᱤᱛᱚᱜ ᱴᱷᱤᱠ ᱜᱮᱭᱟ
ᱦᱚ
ᱦᱮᱸ ᱛᱚᱵᱮ ᱪᱮᱫ ᱦᱮᱸ ᱪᱮᱫ ᱞᱮᱠᱟ ᱵᱮᱥ ᱵᱟᱲᱟ ᱜᱮᱛᱚ?
ᱦᱮᱸ ᱵᱮᱥ ᱵᱟᱲᱟ ᱜᱮ ᱾
ᱦᱟᱸ ᱛᱚᱵᱮ ᱪᱮᱫ ᱞᱮᱠᱟ ᱫᱟᱜᱽ ᱵᱟᱲᱟᱭ ᱫᱟ? ᱦᱮᱸ ᱟᱹᱞᱤᱧ ᱦᱚᱸ ᱵᱮᱥ ᱜᱮ ᱱᱟᱯᱟᱭ ᱜᱮ ᱾ ᱛᱚ ᱫᱟᱜᱽ ᱵᱟᱲᱟᱭ ᱫᱟᱭ ᱪᱮᱫ ᱞᱮᱠᱟ ᱚᱱᱛᱮ?
ᱱᱚᱱᱛᱮᱭ ᱫᱟᱜᱽ ᱠᱮᱫ ᱜᱮᱭᱟ ᱦᱚᱞᱟ ᱟᱨ ᱛᱮᱦᱮᱧ ᱫᱚ ᱫᱟᱜᱽ ᱵᱟᱲᱟ ᱠᱮᱫ ᱜᱮᱭᱟᱭ ᱚᱱᱛᱮ?
ᱦᱮᱸ ᱱᱚᱛᱮ ᱦᱚ ᱱᱚᱜᱼᱚᱭ ᱫᱟᱜᱽ ᱮᱫ ᱛᱟᱦᱮᱱ ᱜᱮᱭᱟ ᱟᱫᱚ ᱱᱤᱛᱚᱜ ᱫᱚ ᱵᱟᱭ ᱫᱟᱜᱽ ᱮᱫᱟ ᱡᱷᱤᱯᱤᱨ ᱡᱷᱤᱯᱤᱨ ᱫᱟᱜᱽ ᱮᱫ ᱛᱟᱦᱮᱸᱱᱟᱭ
ᱱᱚᱱᱛᱮ ᱦᱚᱸ ᱦᱚᱞᱟ ᱟ ᱛᱮᱦᱮᱧ ᱫᱚᱭ ᱫᱟᱜᱽ ᱠᱮᱫ ᱜᱮᱭᱟ ᱵᱷᱟᱜᱤ ᱜᱮ ᱫᱟᱜᱽ ᱠᱮᱫ ᱛᱮ ᱱᱟᱯᱟᱭ ᱜᱮ ᱵᱩᱡᱷᱟᱹᱜ ᱠᱟᱱᱟ ᱨᱮᱭᱟᱲ ᱜᱮ
ᱨᱮᱭᱟᱲ ᱜᱮ ᱵᱟᱦᱨᱮ ᱨᱮ ᱛᱚᱵᱮ ᱛᱟᱦᱞᱮ ᱠᱤᱫᱩᱵ ᱡᱚᱢ ᱦᱩᱭᱮᱱᱟ
ᱠᱤᱫᱩᱵ ᱡᱚᱢ ᱟᱹᱣᱨᱤ ᱦᱩᱭᱩᱜᱼᱟ ᱤᱥᱤᱱ ᱵᱟᱲᱟ ᱠᱚ ᱦᱩᱭᱩᱜ ᱠᱟᱱᱟ᱾
ᱚ ᱟᱫᱚ ᱱᱚᱝᱠᱟ ᱜᱮᱯᱮ ᱡᱚᱢ ᱛᱮ ᱨᱳᱡᱽ ᱜᱮ ᱥᱮ
ᱦᱮᱸ ᱨᱳᱡᱽ ᱜᱮ ᱱᱚᱝᱠᱟ ᱜᱮ ᱨᱳᱡᱽ ᱜᱮᱞᱮ ᱡᱚᱢ ᱛᱟᱦᱮᱸᱱᱟ ᱫᱚᱥᱴᱟ ᱥᱟᱲᱮ ᱫᱚᱥᱴᱟ ᱥᱮᱫ
ᱚ ᱛᱚᱵᱮ ᱚᱱᱛᱮ ᱮᱠᱷᱚᱱ ᱦᱩᱞ ᱢᱟᱦᱟᱸ ᱛᱚ ᱥᱮᱴᱮᱨ ᱦᱮᱡᱽ ᱮᱱᱟ ᱛᱚ ᱥᱩᱠᱨᱤ ᱡᱤᱞ ᱠᱚ ᱟᱹᱠᱷᱨᱤᱧ ᱫᱟᱠᱚ ᱥᱮ ᱵᱟᱝ?
ᱦᱮᱸ ᱦᱩᱞ ᱢᱟᱦᱟᱸ ᱠᱚᱨᱮ ᱥᱩᱠᱨᱤ ᱡᱤᱞ ᱠᱚᱠᱚ ᱟᱹᱠᱷᱨᱤᱧ ᱜᱮᱭᱟ ᱢᱟᱱᱟᱣ ᱫᱚᱞᱮ ᱢᱟᱱᱟᱣ ᱛᱟᱦᱮᱸᱱ ᱜᱮᱭᱟ ᱱᱚᱛᱮ ᱦᱚᱸ
ᱚ ᱦᱳᱭ ᱥᱩᱠᱨᱤ ᱡᱤᱞ ᱫᱚ ᱤᱥᱤᱱ ᱫᱚᱢ ᱵᱟᱲᱟᱭ ᱜᱮᱭᱟ
ᱦᱳᱭ ᱵᱟᱲᱟᱭ ᱜᱤᱭᱟᱹᱧ
ᱚ ᱛᱚᱵᱮ ᱚᱱᱛᱮ ᱫᱚ ᱪᱮᱫ ᱞᱮᱠᱟ ᱢᱟᱱᱮ ᱪᱮᱫ ᱞᱮᱠᱟ ᱯᱮ ᱤᱥᱤᱱᱟ ᱢᱚᱥᱞᱟ ᱠᱚᱦᱚᱸ ᱦᱚ ᱯᱮ ᱞᱟᱜᱟᱣᱟ ᱢᱤᱴ ᱢᱚᱥᱞᱟ ᱜᱚᱨᱚᱢ ᱢᱚᱥᱞᱟ ᱠᱚ ᱦᱚᱸ ᱥᱩᱠᱨᱤ ᱡᱤᱞ ᱨᱮ
ᱦᱮᱸ ᱢᱤᱴ ᱢᱚᱥᱞᱟ ᱜᱚᱨᱚᱢ ᱢᱚᱥᱞᱟ ᱞᱟᱜᱟᱣ ᱜᱮᱭᱟᱞᱮ
ᱚ ᱟᱫᱚ ᱟᱪᱪᱷᱟ ᱟᱪᱪᱷᱟ ᱟᱞᱮᱥᱮᱫ ᱫᱚ ᱵᱟᱝᱠᱚ ᱞᱟᱜᱟᱣ ᱟᱛᱚ ᱢᱤᱴ ᱢᱚᱥᱞᱟ ᱜᱚᱨᱚᱢ ᱢᱚᱥᱞᱟ
ᱟᱞᱮ ᱥᱮᱫ ᱫᱚ ᱱᱚᱱᱛᱮ ᱫᱚ ᱦᱮᱸ ᱪᱮᱫ ᱮᱢ ᱞᱟᱹᱭ ᱠᱮᱫ ᱛᱮ
ᱦᱮᱸ ᱟᱞᱮ ᱥᱮᱫ ᱫᱚ ᱢᱟᱱᱮ ᱜᱚᱨᱚᱢ ᱢᱚᱥᱞᱟ ᱢᱤᱴ ᱢᱚᱥᱞᱟ ᱫᱚ ᱱᱤᱭᱟᱹ ᱦᱚᱛᱮ ᱛᱮ ᱵᱟᱝᱠᱚ ᱞᱟᱜᱟᱣᱟ ᱢᱟᱱᱮ ᱢᱟᱱᱮ ᱚᱱᱟ ᱨᱮᱱᱟᱜ ᱡᱟᱦᱟᱸ ᱴᱮᱥᱴ ᱛᱮ ᱛᱷᱚᱲᱟ ᱫᱚᱥᱨᱟᱭᱮᱱ ᱜᱮ ᱚᱱᱟᱛᱮ
ᱚᱱᱟ ᱦᱚᱸ ᱠᱟᱛᱷᱟ ᱠᱟᱱ ᱜᱮᱭᱟ ᱚᱱᱟ ᱥᱩᱠᱨᱤ ᱡᱮᱞ ᱫᱚ ᱢᱟᱱᱮ ᱟᱞᱟᱠ ᱧᱚᱜ ᱡᱮᱞ ᱠᱟᱱ ᱜᱮᱭᱟ ᱥᱮ ᱯᱚᱞᱴᱤ ᱞᱮᱠᱟᱱ ᱠᱚᱫᱚ ᱵᱟᱝ ᱟᱫᱚ ᱚᱱᱟ ᱦᱚᱸ ᱴᱮᱥᱴ ᱛᱮᱫ ᱫᱚ ᱟᱞᱟᱫᱟᱜ ᱜᱮᱭᱟ
ᱦᱚᱭ ᱦᱚᱭ ᱦᱚᱭ
ᱦᱮᱸ ᱟᱨ ᱚᱱᱛᱮ ᱫᱚ ᱛᱟᱦᱚᱞᱮ ᱥᱤᱫᱩ ᱠᱟᱹᱱᱩ ᱫᱚ ᱚᱠᱟ ᱞᱮᱠᱟ ᱠᱚ ᱢᱮᱱᱟᱣ ᱛᱮ
ᱱᱚᱛᱮ ᱫᱚ ᱥᱤᱫᱩ ᱠᱟᱹᱱᱩ ᱢᱟᱱᱟᱣ ᱜᱮᱭᱟ ᱠᱚ ᱵᱷᱟᱜᱮ ᱜᱮ ᱟᱫᱚ ᱢᱤᱫᱴᱮᱡ ᱟᱹᱛᱳ ᱢᱮᱱᱟᱜᱼᱟ ᱚᱸᱰᱮᱜᱮ ᱵᱚᱞ ᱮᱱᱮᱡ ᱠᱚᱦᱚᱸ ᱦᱩᱭᱩᱜᱼᱟ ᱚᱸᱰᱮ᱾ ᱵᱷᱟᱹᱜᱤ ᱜᱮ ᱢᱟᱱᱟᱣ, ᱟᱠᱚ ᱟᱯᱮ ᱥᱮᱫ?
ᱟᱞᱮ ᱥᱮᱫ ᱦᱚᱸ ᱚᱱᱠᱟᱜᱮ ᱵᱚᱞ ᱮᱱᱮᱡ ᱠᱚ ᱦᱩᱭᱩᱜᱼᱟ ᱟᱨ ᱟᱞᱮ ᱯᱟᱥᱮ ᱟᱹᱛᱳ ᱠᱚᱨᱮ ᱚᱱᱠᱟ ᱥᱮ ᱡᱟᱦᱟᱱᱟᱜ ᱠᱚᱠᱚ ᱥᱟᱯᱲᱟᱣ ᱠᱟᱜᱼᱟ᱾
ᱞᱟᱹᱜᱽᱲᱮ ᱮᱱᱮᱡ ᱠᱚ ᱡᱟᱦᱟᱱᱟᱜ ᱚᱱᱠᱟ ᱤᱭᱟᱹ ᱠᱚ ᱮᱱᱮᱡ ᱠᱚ᱾ ᱧᱤᱫᱟᱹ ᱫᱚ ᱚᱱᱠᱟ ᱟᱥᱤᱱ ᱦᱮᱸ ᱨᱟᱹᱥᱠᱟᱹ ᱫᱚ ᱦᱩᱭᱩᱜ ᱛᱟᱦᱮᱱ ᱜᱮᱭᱟ᱾
ᱚ, ᱛᱟᱦᱚᱞᱮ ᱯᱩᱨᱟᱹ ᱰᱤᱡᱮ ᱰᱤᱡᱮ ᱠᱚᱯᱮ ᱟᱜᱩᱭᱟ ᱟᱜᱩᱭᱟ ᱜᱮ᱾
ᱰᱤᱡᱮ ᱠᱚᱫᱚ ᱟᱹᱜᱩ ᱫᱚ ᱟᱹᱜᱩᱭᱟᱠᱚ ᱟᱨ ᱮᱱᱮᱡ ᱠᱚ ᱛᱟᱦᱮᱱᱟ ᱞᱟᱹᱜᱽᱲᱮ ᱮᱱᱮᱡ ᱠᱚ
ᱚ ᱟᱨ ᱪᱮᱫ‌ ᱞᱮᱠᱟ ᱧᱩ ᱠᱚᱛᱚ ᱪᱮᱫ ᱞᱮᱠᱟ ᱦᱩᱭᱩᱜ ᱛᱟᱦᱮᱸ?
ᱵᱚᱞᱛᱮ ᱧᱩ ᱦᱚᱲ ᱫᱚᱠᱚ ᱧᱩᱭ ᱜᱮᱭᱟ ᱟᱫᱚ ᱟᱞᱮ ᱠᱚᱫᱚ ᱵᱟᱝᱞᱮ ᱧᱩᱭ ᱛᱟᱦᱮᱱᱟ᱾
ᱚ ᱵᱟᱥ ᱴᱷᱤᱠ ᱴᱷᱤᱠ ᱵᱮᱥ ᱜᱮ᱾ ᱵᱟᱝ ᱧᱩ ᱜᱮ ᱴᱷᱤᱠ ᱟ ᱚᱱᱟ ᱠᱚᱫᱚ᱾
ᱦᱮᱸ
ᱟᱫᱚ ᱟᱞᱮᱥᱮᱫ ᱫᱚ ᱪᱤᱠᱟᱭᱟᱠᱚ ᱟᱫᱚᱢ ᱟᱫᱚᱢ ᱡᱟᱭᱜᱟ ᱨᱮ ᱪᱤᱠᱟᱹᱭᱟᱠᱚ ᱮᱱ ᱦᱤᱞᱚᱜ ᱫᱚ ᱢᱟᱱᱮ ᱚᱱᱟ ᱚᱱᱟ ᱫᱤᱱ ᱫᱚ ᱵᱟᱝ ᱢᱟᱱᱮ ᱮᱴᱟᱜ ᱫᱤᱱ ᱯᱚᱨᱚᱵᱽ ᱞᱮᱠᱟ ᱷᱟᱛ ᱯᱚᱨᱚᱵᱽ ᱫᱤᱱ ᱫᱚ ᱪᱤᱠᱟᱭᱠᱚ ᱫᱩᱲᱩᱵ ᱮᱱ ᱜᱮᱠᱚ ᱟᱨ ᱛᱟᱞᱟ ᱨᱮᱠᱚ ᱫᱚᱦᱚ ᱠᱮᱫ ᱜᱮ ᱵᱟᱨ ᱴᱩᱠᱩᱡ ᱯᱮ ᱴᱩᱠᱩᱡᱼᱟ ᱦᱟᱺᱰᱤ ᱯᱩᱨᱟᱹ ᱠᱚ ᱧᱩᱭᱟ ᱡᱚᱛᱚ ᱠᱷᱚᱱ ᱢᱟᱱᱮ ᱵᱟᱝᱠᱚ ᱵᱷᱤᱸᱰᱟᱹᱲᱚᱜ ᱠᱟᱱ ᱵᱟᱝᱠᱚ ᱛᱟᱲᱟᱢ ᱫᱟᱲᱮᱭᱟᱜ ᱠᱟᱱ ᱛᱚᱛᱚ ᱠᱷᱚᱱ ᱧᱩ ᱛᱮᱜᱮ ᱠᱚᱠᱚ ᱛᱟᱦᱮᱱᱟ᱾ ᱚᱱᱠᱟ ᱠᱚ ᱧᱩ ᱵᱟᱲᱟᱭᱟ᱾ ᱟᱫᱚ ᱚᱱᱟ ᱵᱟᱫᱽ ᱠᱟᱛᱮᱫ ᱟᱨᱦᱚᱸ ᱪᱮᱫ ᱠᱚ ᱯᱚᱨᱚᱵᱽ ᱯᱮ ᱢᱟᱱᱟᱣᱟ ᱚᱱᱛᱮ ᱫᱚ?
ᱱᱚᱱᱛᱮ ᱟᱞᱮ ᱥᱩᱨ ᱠᱚᱨᱮ ᱫᱚ ᱵᱟᱹᱨᱱᱤ ᱯᱟᱛᱟ ᱡᱷᱟᱹᱱᱴᱤ ᱯᱟᱛᱟ᱾ ᱤᱱᱟᱹᱜᱮ ᱥᱩᱨ ᱠᱚᱨᱮ ᱫᱚ᱾
ᱚ, ᱚ ᱟᱪᱪᱷᱟ ᱟᱪᱪᱷᱟ
ᱟᱨ ᱯᱚᱨᱚᱵᱽ ᱞᱟᱹᱭ ᱛᱮᱫᱚ ᱵᱟᱦᱟ ᱥᱚᱨᱦᱟᱭ᱾
ᱤᱱᱟᱹ ᱠᱚ
ᱛᱚᱵᱮ ᱟᱫᱚ ᱪᱮᱫ ᱞᱮᱠᱟ ᱟᱵᱚ ᱫᱷᱟᱹᱨᱛᱤ ᱨᱮᱫᱚ ᱟᱵᱚ ᱵᱷᱟᱨᱚᱛ ᱫᱤᱥᱚᱢ ᱨᱮ ᱪᱮᱫ ᱞᱮᱠᱟ ᱵᱩᱡᱷᱟᱹᱜ ᱠᱟᱱᱟ ᱢᱟᱱᱮ ᱚᱞᱚᱜ ᱯᱟᱲᱦᱟᱜ ᱫᱤᱠ ᱫᱤᱭᱮ ᱠᱚ ᱞᱟᱦᱟᱜ ᱠᱟᱱᱟ ᱠᱟᱱ ᱛᱟᱵᱚᱱᱟ᱾ ᱥᱮ ᱛᱟᱭᱚᱢ ᱥᱮᱫ ᱠᱚ ᱛᱟᱭᱚᱢ ᱥᱮᱫ ᱠᱷ ᱠᱚ ᱞᱟᱦᱟᱜ ᱠᱟᱱᱟ᱾
ᱞᱟᱦᱟ ᱫᱚᱵᱚᱱ ᱞᱟᱦᱟ ᱪᱟᱞᱟᱜ ᱠᱟᱱᱟ᱾ ᱠᱤᱱᱛᱩ ᱟᱫᱚ ᱟᱫᱚᱢ ᱠᱚᱫᱚ ᱟᱹᱰᱤ ᱠᱚᱢ ᱩᱢᱮᱨ ᱨᱮᱜᱮ ᱯᱟᱲᱦᱟᱜ ᱠᱚᱵᱚᱱ ᱵᱟᱹᱜᱤᱭᱮᱫ ᱛᱮ ᱚᱱᱟᱫᱚ ᱱᱟᱥᱮᱱᱟᱜ ᱵᱟᱝ ᱴᱷᱤᱠᱚᱜ
ᱞᱟᱦᱟᱜ ᱦᱚᱲ ᱠᱚᱫᱚ ᱠᱚ ᱞᱟᱦᱟᱜ ᱠᱟᱱ ᱜᱮᱭᱟ᱾
ᱦᱮ
ᱱᱚᱱᱛᱮ ᱫᱚ ᱯᱟᱲᱦᱟᱣ ᱫᱚ ᱟᱞᱮ ᱫᱚᱞᱮ ᱯᱟᱲᱦᱟᱜ ᱠᱟᱱ ᱜᱮᱭᱟ᱾ ᱟᱯᱮ ᱥᱮᱫ ᱫᱚ ᱚᱱᱠᱟ ᱫᱚ ᱚᱠᱟᱞᱮᱠᱟ ᱠᱚ ᱯᱟᱲᱦᱟᱜ ᱠᱟᱱᱟ ᱥᱮ ᱵᱟᱝ?
ᱟᱞᱮ ᱥᱮᱫ ᱦᱚ ᱦᱮᱸ
ᱦᱩᱢ
ᱯᱟᱲᱦᱟᱜ ᱠᱟᱱ ᱜᱮᱭᱟ ᱠᱚ ᱟᱫᱚ ᱵᱷᱟᱜᱤ ᱜᱮ᱾ ᱢᱟᱱᱮ ᱞᱟᱦᱟ ᱠᱷᱚᱡ ᱫᱚ ᱢᱟᱱᱮ ᱯᱟᱲᱦᱟᱣ ᱨᱮᱭᱟᱜ ᱤᱭᱟᱹ ᱫᱚ ᱞᱟᱦᱟᱣ ᱟᱠᱟᱱᱟ᱾
ᱦᱩᱸ ᱦᱮ
ᱢᱟᱱᱮ ᱚᱞ ᱪᱤᱠᱤ ᱦᱚᱸ ᱵᱟᱝ ᱛᱟᱦᱮᱸ ᱠᱟᱱᱟ ᱛᱚ
ᱦᱚᱸ
ᱟᱨ ᱱᱮᱛᱟᱨ ᱫᱚ ᱚᱞ ᱪᱤᱠᱤ ᱦᱮᱜ ᱮᱱᱟ ᱢᱟᱪᱮᱫ ᱠᱚ ᱵᱮᱱᱟᱣ ᱚᱱᱟᱠᱚ, ᱢᱟᱥᱴᱟᱨ ᱰᱤᱜᱽᱨᱤ ᱠᱚᱠᱚ ᱠᱚᱨᱟᱣ ᱠᱟᱜ ᱠᱟᱱᱟ ᱠᱚ᱾
ᱦᱳᱭ
ᱦᱚᱸ ᱛᱚᱵᱮ ᱚᱞ ᱪᱤᱠᱤ ᱠᱚᱫᱚᱢ ᱵᱟᱲᱟᱭ ᱜᱮᱭᱟ ᱛᱚ
ᱦᱮᱸ ᱟᱞᱤᱧ ᱫᱚ ᱚᱞ ᱪᱤᱠᱤ ᱛᱮᱜᱮ ᱞᱤᱧ ᱯᱟᱲᱦᱟᱜ ᱠᱟᱱᱟ ᱱᱚᱜ ᱚᱭ ᱤᱭᱟᱹ ᱵᱤᱭᱮ ᱠᱳᱨᱥ ᱠᱚᱨᱟᱣ ᱦᱩᱭᱩᱜ ᱠᱟᱱᱟ
ᱵᱟ ᱟᱹᱰᱤ ᱵᱮᱥ ᱪᱮᱨᱦᱟ ᱟᱹᱰᱤ ᱵᱮᱥ ᱟᱹᱰᱤ ᱵᱷᱟᱜᱤ
ᱟᱞᱮ ᱠᱚᱨᱮ ᱫᱚ ᱢᱤᱫ ᱵᱟᱨ ᱤᱥᱠᱩᱞ ᱠᱚᱨᱮᱫᱚ ᱯᱨᱟᱭᱢᱟᱨᱤ ᱞᱮᱵᱮᱞ ᱠᱷᱚᱡ ᱦᱚᱸ ᱥᱟᱱᱛᱟᱞᱤ ᱛᱮᱠᱚ ᱯᱟᱲᱦᱟᱣᱮᱫ ᱠᱚᱜᱮ ᱜᱮᱭᱟ᱾
ᱦᱩᱸ
ᱟᱨ ᱟᱯᱮ ᱠᱚᱥᱮᱫ ᱫᱚ
ᱦᱮᱸ ᱟᱞᱮ ᱥᱮᱫ ᱫᱚ ᱤᱭᱟᱹ ᱫᱚ ᱵᱟᱹᱪᱩᱜᱼᱟ ᱢᱟᱱᱮ ᱚᱞ ᱪᱤᱠᱤ ᱥᱟᱵᱡᱮᱠᱴ ᱫᱚ ᱵᱟᱹᱪᱩᱜᱼᱟ ᱟᱫᱚ ᱛᱷᱚᱲᱟ ᱠᱤᱪᱷᱩ ᱫᱩᱨ ᱪᱟᱞᱟᱣ ᱦᱩᱭᱩᱜ ᱚᱱᱛᱮ ᱢᱮᱱᱟᱜᱼᱟ
ᱦᱚᱸ ᱟᱨ ᱪᱟᱥᱵᱟᱥ ᱠᱚᱫᱚ ᱚᱠᱟ ᱞᱮᱠᱟ ᱦᱳᱲᱳ ᱠᱚ ᱟᱯᱷᱚᱨ ᱦᱩᱭ ᱱᱟᱥᱮ ᱟᱳᱨᱤ
ᱦᱩᱸ ᱦᱩᱭ ᱠᱟᱱ ᱜᱤᱭᱟ
ᱦᱩᱸ
ᱫᱟᱜ ᱵᱟᱲᱟᱭᱮᱫ ᱛᱮ ᱟᱫᱚ ᱴᱷᱤᱠ ᱜᱮ᱾
ᱟᱯᱷᱚᱨ ᱠᱚᱫᱚ ᱥᱟᱹᱛ ᱵᱟᱲᱟ ᱦᱩᱭᱱᱟ᱾
ᱵᱟᱝ ᱛᱚᱞᱟ ᱠᱚ ᱜᱤᱰᱤ ᱦᱩᱭ ᱠᱟᱱᱟ᱾
ᱦᱩ
ᱦᱮᱸ
ᱟᱞᱮ ᱠᱚᱥᱮᱫ ᱦᱚᱸ ᱚᱱᱠᱟᱟᱜ ᱜᱮ ᱞᱟᱦᱟ ᱧᱚᱜ ᱫᱚ ᱵᱟᱭ ᱫᱟᱜ ᱟᱠᱟᱫ ᱛᱟᱦᱮᱱᱟ ᱟᱹᱰᱤ ᱡᱳᱨᱮ ᱥᱤᱛᱩᱝ ᱮᱫ ᱛᱟᱦᱮᱱᱟ᱾ ᱚᱱᱟᱛᱮ ᱵᱟᱝᱞᱮ ᱜᱤᱰᱤ ᱟᱠᱟᱫ ᱛᱟᱦᱮᱸᱱᱟ ᱛᱚᱞᱟ ᱠᱚᱦᱚᱸ ᱦᱚᱞᱟ ᱢᱫᱷᱮᱨᱜᱮ ᱫᱟᱜ ᱠᱮᱫ ᱛᱮ ᱢᱤᱫᱵᱟᱨ ᱛᱳᱞᱟᱠᱚ ᱜᱤᱰᱤ ᱵᱟᱲᱟ ᱦᱩᱭᱩᱜ ᱠᱟᱱᱟ ᱮᱠᱷᱚᱱ
ᱚ
ᱟᱨ ᱚᱱᱛᱮ ᱟᱯᱮᱥᱮᱫ ᱫᱚ ᱵᱚᱪᱷᱚᱨ ᱨᱮ ᱛᱤᱱ ᱫᱷᱟᱣ ᱯᱮ ᱪᱟᱥ ᱛᱟᱦᱮᱱᱟ ᱢᱤᱫ ᱫᱷᱟᱣ ᱥᱮ ᱵᱟᱨ ᱫᱷᱟᱣ
ᱱᱚᱛᱮ ᱟᱞᱮ ᱯᱥᱛ ᱵᱟᱨ ᱫᱟᱦ ᱠᱚ ᱪᱟᱥ
ᱦᱚᱢ ᱢᱤᱫᱴᱟᱝ ᱫᱷᱚᱨᱚᱱ ᱦᱚᱲᱲᱚ ᱟᱨ ᱱᱤᱭᱟᱹ ᱢᱤᱫᱴᱟᱝ ᱵᱷᱚᱨᱥᱟ ᱨᱮ
ᱦᱩᱸ
ᱚᱸ ᱟᱞᱮ ᱥᱮᱫ ᱫᱚ ᱢᱤᱫ ᱫᱷᱟᱣ ᱜᱮᱠᱚ ᱪᱟᱥᱟ ᱟᱨ ᱫᱷᱚᱨᱚᱱ ᱥᱚᱢᱚᱭ ᱫᱚ ᱡᱟᱦᱟᱸᱭ ᱜᱟᱰᱟ ᱥᱩᱨ ᱠᱚᱨᱮ ᱠᱷᱮᱛ ᱠᱚ ᱢᱮᱱᱟᱜ ᱛᱟᱠᱚᱣᱟ ᱩᱱᱠᱩ ᱠᱚᱫᱚ ᱥᱚᱵᱽᱡᱤ ᱠᱚ ᱪᱟᱥ ᱵᱟᱲᱟᱭᱟ ᱟᱨ ᱵᱟᱠᱷᱟᱡ ᱫᱚ ᱪᱟᱥ ᱫᱚ ᱢᱤᱫ ᱫᱷᱟᱣ ᱜᱮ ᱦᱩᱭᱩᱜᱼᱟ ᱱᱤᱭᱟᱹ ᱦᱮᱸ ᱤᱭᱟᱹ ᱜᱮ ᱡᱟᱹᱯᱩᱫ ᱫᱤᱱ
ᱦᱮᱸ ᱦᱮᱸ
ᱟᱯᱮᱥᱮᱫ ᱫᱚ ᱚᱱᱠᱟ ᱵᱟᱹᱲᱛᱤ ᱪᱮᱫ ᱠᱚ ᱨᱚᱦᱚᱭ ᱛᱟᱦᱮᱱ ᱜᱮᱭᱟ᱾
ᱡᱚᱱᱰᱨᱟ ᱟᱞᱩ ᱯᱤᱭᱟᱡ
ᱟᱸ
ᱦᱮᱸ ᱟᱯᱮ ᱥᱮ
ᱟᱞᱮᱥᱮᱫ ᱫᱚ ᱨᱚᱦᱚᱭ ᱫᱚᱠᱚ ᱨᱚᱦᱚᱭ ᱜᱮᱭᱟ ᱡᱚᱱᱰᱨᱟ ᱠᱚᱦᱚᱸ ᱡᱚᱱᱰᱨᱟ ᱠᱚᱫᱚ ᱫᱚ ᱩᱱᱟᱹᱜ ᱫᱚ ᱵᱟᱝ ᱠᱚ ᱨᱚᱦᱚᱭᱟ ᱡᱚᱢ ᱥᱩᱢᱩᱝ ᱜᱮ ᱡᱚᱱᱰᱨᱟ ᱠᱚᱫᱚ ᱠᱚ ᱨᱚᱦᱚᱭᱟ ᱟᱞᱮᱥᱮᱫ ᱫᱚ ᱛᱮᱫ ᱫᱚ ᱦᱳᱲᱳ ᱜᱮ ᱵᱟᱹᱲᱛᱤ ᱠᱚ ᱪᱟᱥ ᱛᱟᱦᱮᱱᱟ᱾
ᱦᱩᱲᱩ ᱜᱮ ᱵᱟᱹᱲᱛᱤ ᱫᱚ ᱵᱟᱫ ᱵᱟᱹᱠᱤ ᱫᱚ ᱡᱚᱛᱚ ᱡᱚᱢ ᱥᱩᱢᱩᱝ ᱜᱮ ᱪᱟᱥ ᱫᱚᱠᱚ ᱪᱟᱥ ᱛᱟᱦᱮᱱ ᱜᱮ ᱡᱚᱛᱚ ᱜᱮ ᱛᱩᱲᱤ ᱡᱚᱱᱰᱨᱟ ᱥᱚᱵᱽᱡᱤ ᱠᱚ, ᱠᱤᱱᱛᱩ ᱡᱚᱢ ᱥᱩᱢᱩᱝ ᱜᱮ ᱜᱟᱡᱮ ᱫᱚ ᱵᱟᱝ
ᱦᱩᱸ ᱦᱩᱸ
ᱟᱹᱞᱩ ᱯᱚᱴᱚᱞ ᱡᱚᱛᱚ ᱠᱚ ᱪᱟᱥᱟ ᱟᱫᱚ ᱚᱱᱟ ᱚᱲᱟᱜ ᱨᱮ ᱡᱚᱢ ᱵᱟᱲᱟ ᱞᱮᱠᱟᱜᱮ ᱚᱱᱠᱟ ᱡᱮ ᱢᱮᱱᱛᱮᱫ ᱡᱟᱹᱥᱛᱤ ᱧᱚᱜ ᱪᱟᱥ ᱠᱟᱛᱮᱫ ᱮᱴᱟᱜ ᱥᱮᱫ ᱪᱟᱞᱣᱟᱱ ᱚᱱᱠᱟ ᱫᱚ ᱵᱟᱝ
ᱦᱩᱸ ᱛᱚᱵᱮ
ᱟᱫᱚ ᱜᱚᱢᱠᱮ ᱟᱵᱮᱱ ᱫᱚ ᱪᱮᱫ ᱠᱚᱵᱮᱱ ᱪᱤᱠᱟᱹ ᱵᱟᱲᱟᱭ ᱛᱟᱦᱮᱱ ᱛᱮ
ᱦᱩᱸ ᱤᱧ ᱫᱚ ᱫᱚ ᱰᱤᱡᱤᱴᱮᱞ ᱠᱟᱹᱢᱤ ᱚᱱᱞᱟᱭᱤᱱ ᱢᱟᱫᱷᱚᱢ ᱛᱮ
ᱦᱩᱸ ᱚᱱᱟ ᱦᱚᱸ ᱱᱟᱯᱟᱭ ᱠᱟᱱ ᱜᱮᱭᱟ ᱮᱠᱷᱚᱱ ᱫᱚ ᱡᱚᱛᱚ ᱜᱮᱛᱚ ᱚᱱᱞᱟᱭᱤᱱ ᱛᱮᱜᱮ ᱦᱩᱭᱩᱜᱳᱜ ᱠᱟᱱᱟ
ᱦᱩᱸ ᱡᱮᱢᱚᱱ ᱚᱭ ᱠᱟᱨᱭᱟ ᱮᱯ ᱨᱮ
ᱦᱮᱸ
ᱱᱤᱭᱟᱹ ᱥᱩᱵᱤᱫᱷᱟ ᱛᱮᱫᱚ ᱵᱷᱟᱜᱤ ᱜᱮ ᱠᱚ ᱮᱢ ᱠᱟᱱᱟ ᱦᱟᱸ
ᱦᱳᱭ
ᱦᱩᱸ ᱛᱚ ᱠᱟᱹᱣᱰᱤ ᱠᱚ ᱧᱟᱢ ᱵᱟᱲᱟ ᱦᱚᱭ ᱥᱮ ᱵᱟᱝ
ᱠᱟᱹᱢᱤ ᱵᱚᱞᱛᱮ ᱚᱠᱟᱞᱮᱠᱟᱱ ᱠᱟᱹᱢᱤ
ᱵᱟᱹᱱᱤᱭᱟᱹ ᱱᱤᱭᱟᱹ ᱮᱯ ᱠᱷᱚᱱ ᱢᱟᱱᱮ ᱠᱟᱹᱣᱰᱤ ᱠᱚ ᱧᱟᱢ ᱵᱟᱲᱟᱭ ᱦᱩᱭ ᱱᱟ᱾
ᱚ ᱠᱟᱹᱣᱰᱤ ᱠᱟᱹᱣᱰᱤ ᱧᱟᱢ ᱵᱚᱞᱛᱮ ᱟᱹᱞᱤᱧ ᱫᱚᱦᱟᱸᱜ ᱟᱹᱣᱨᱤ ᱞᱤᱧ ᱧᱟᱢᱟ᱾ ᱧᱟᱢ ᱠᱚᱫᱚ ᱠᱚ ᱧᱟᱢ ᱠᱫ ᱜᱮᱭᱟ ᱜᱟᱛᱮ ᱠᱚᱫᱚ᱾
ᱦᱩᱸ
ᱟᱫᱚ ᱟᱹᱞᱤᱧ ᱫᱚ ᱱᱚᱜᱼᱚᱭ ᱛᱚ ᱦᱚᱞᱟ ᱢᱟᱦᱫᱷᱮᱨ ᱨᱮᱜᱮ ᱠᱷᱩᱞᱟᱹᱣ ᱦᱩᱭ ᱟᱠᱟᱱᱟ ᱟᱫᱚ ᱦᱚᱞᱟᱜᱮ ᱴᱟᱠᱥ ᱞᱤᱧ ᱧᱟᱢᱠᱟ ᱟᱨ ᱛᱮᱦᱮᱧ ᱥᱮᱛᱟᱜ ᱢᱤᱫᱴᱟᱝ ᱞᱤᱧ ᱨᱚᱯᱚᱲ ᱞᱮᱱᱟ ᱟᱨ ᱱᱚᱜ ᱚᱭ ᱢᱤᱫᱴᱮᱱ
ᱦᱩᱸ
ᱟᱫᱚ ᱦᱟᱸᱜ ᱠᱟᱹᱣᱰᱤ ᱠᱚᱫᱚ ᱩᱨᱤ ᱧᱟᱢᱚᱜᱼᱟ᱾
ᱚᱸ
ᱟᱨ ᱟᱵᱮᱱ ᱫᱚᱵᱮᱱ ᱧᱟᱢ ᱵᱟᱲᱟ ᱟᱠᱟᱫᱟ ᱥᱮ ᱵᱟᱝ?
ᱟᱹᱣᱨᱤ ᱯᱨᱳᱚᱥᱥᱤᱝ ᱨᱮ ᱢᱮᱱᱟᱜᱼᱟ᱾
ᱦᱮᱸ
ᱦᱩᱸ ᱛᱚᱵᱮ ᱟᱫᱚ ᱚᱱᱛᱮ ᱟᱨ ᱪᱮᱫ ᱪᱚ ᱫᱚᱯᱮ ᱢᱟᱱᱮ ᱠᱚᱯᱮ ᱞᱟᱜᱟᱣ ᱛᱟᱦᱮᱫ
ᱪᱮᱫ ᱵᱟᱝ ᱟᱸᱡᱚᱢ ᱞᱮᱱᱟ?
ᱜᱚᱢᱠᱮ ᱟᱨᱚ ᱪᱮᱫ ᱠᱚᱯᱮ ᱢᱟᱱᱮ ᱥᱚᱵᱽᱡᱤ ᱠᱚᱯᱮ ᱞᱟᱜᱟᱣ ᱛᱟᱦᱮ ᱥᱮ ᱵᱟᱝ?
ᱥᱚᱵᱽᱡᱤ ᱠᱚ ᱵᱚᱞᱛᱮ ᱱᱚᱝᱠᱟ ᱱᱤᱛᱚᱜ ᱪᱟᱥ ᱥᱩᱢᱟᱹᱭ ᱫᱚ ᱦᱳᱲᱩ ᱜᱮᱠᱚ ᱪᱟᱥ ᱛᱟᱦᱮᱱᱟ ᱛᱟᱨᱯᱚᱨ ᱪᱟᱥ ᱨᱟᱠᱟᱜ ᱠᱟᱛᱮᱜ ᱛᱩᱲᱤ, ᱟᱹᱞᱩ, ᱡᱷᱤᱸᱜᱟᱹ,
ᱩᱸ ᱦᱩᱸ
ᱮᱢᱟᱱᱟᱜ ᱠᱚᱞᱮ ᱪᱟᱥ ᱵᱟᱲᱟᱭ ᱛᱟᱦᱮᱱᱟ᱾ ᱟᱨ ᱱᱚᱝᱠᱟ ᱱᱤᱛᱚᱜ ᱫᱚ ᱵᱚᱨᱥᱟ ᱥᱩᱢᱟᱹᱭ ᱫᱚ ᱦᱩᱲᱩ ᱠᱚ ᱪᱟᱥᱟ᱾
ᱦᱮᱸ
ᱟᱨ ᱚᱱᱛᱮ ᱫᱚ ᱪᱮᱫ ᱠᱚ ᱡᱟᱹᱥᱛᱤ ᱯᱮ ᱪᱟᱥ ᱛᱟᱦᱮᱱ ᱛᱮ?
ᱚᱠᱛᱚ ᱦᱩᱲᱩ ᱜᱤ᱾
ᱩᱢᱸ᱾
ᱟᱪᱪᱷᱟ ᱟᱨ ᱤᱭᱟᱹ ᱚᱱᱛᱮ ᱪᱤᱠᱤᱛᱥᱟ ᱵᱮᱵᱚᱥᱛᱷᱟ ᱪᱮᱫᱠᱟ ᱢᱮᱱᱟᱜ-ᱟ ᱟᱯᱮ ᱥᱮᱫ?
ᱪᱤᱠᱤᱛᱥᱟ ᱵᱮᱵᱚᱥᱛᱷᱟ ᱫᱚ ᱟᱞᱮᱥᱮᱫ ᱫᱚ ᱱᱚᱸᱰᱮ ᱫᱚ ᱢᱮᱱᱟᱜ ᱜᱮᱭᱟ ᱥᱩᱨ ᱨᱮᱜᱮ ᱟᱞᱮᱚ ᱱᱤᱭᱟᱹ ᱵᱟᱸᱠᱩᱲᱟ ᱴᱟᱣᱩᱱ ᱨᱮᱞᱮ ᱛᱟᱦᱮᱱ ᱛᱟᱦᱮᱱᱟ ᱛᱚ,
ᱦᱩᱸ᱾
ᱟᱫᱚ ᱱᱚᱸᱰᱮ ᱫᱚ ᱦᱟᱸᱥᱯᱟᱛᱟᱞ ᱞᱟᱹᱭ ᱛᱮᱫᱚ ᱞᱟᱹᱴᱩ ᱦᱟᱥᱯᱟᱛᱟᱞ ᱫᱚ ᱱᱚᱸᱰᱮ ᱜᱮ ᱵᱟᱸᱠᱩᱲᱟ ᱨᱮ᱾
ᱦᱩᱸ ᱦᱩᱸᱢ ᱵᱟᱸᱠᱩᱲᱟ ᱫᱚ ᱞᱟᱹᱴᱷᱩ ᱜᱮᱭᱟ ᱟᱸᱜᱚᱢ ᱦᱩᱭ
ᱦᱩᱸ ᱟᱨ ᱟᱹᱛᱳ ᱚᱲᱟᱜ ᱠᱚᱨᱮ ᱦᱚᱸ ᱟᱹᱛᱳ ᱚᱲᱟᱜ ᱠᱚᱨᱮᱱᱟᱜ ᱪᱤᱠᱤᱛᱥᱟ ᱵᱮᱵᱚᱥᱛᱷᱟ ᱫᱚ ᱢᱮᱱᱟᱜ ᱟᱠᱟᱫᱟ ᱠᱟᱹᱴᱤᱡ ᱦᱟᱸᱟᱥᱯᱟᱛᱟᱞ ᱠᱚ, ᱟᱫᱚ ᱞᱟᱹᱴᱩ ᱡᱟᱦᱟᱱ ᱡᱩᱫᱤ ᱨᱩᱣᱟᱹ ᱦᱟᱹᱥᱩ ᱠᱷᱟᱡ ᱫᱚ ᱱᱚᱰᱮ ᱜᱮ᱾
ᱦᱩᱸ
ᱟᱨ ᱦᱚᱞᱟ ᱢᱟᱦᱫᱮᱨ ᱨᱮᱜᱮ ᱛᱟᱵ ᱮᱱᱟ ᱚᱠᱟ ᱞᱮᱠᱟ ᱯᱮ ᱢᱟᱱᱟᱣ ᱠᱮᱫ ᱛᱮ?
ᱪᱮᱫ? ᱪᱮᱫ?
ᱦᱟᱸ
ᱚ ᱟᱢᱵᱟᱵᱚᱛᱤ᱾
ᱦᱮᱸ᱾